ᱦᱮᱸ ᱟᱸᱡᱚᱢᱚᱜ
ᱚ
ᱟᱸᱡᱚᱢᱚᱜ ᱠᱟᱱᱟ ᱛᱚ ᱦᱮᱸ ᱟᱫᱚ ᱦᱮᱸ ᱜᱟᱞᱢᱟᱨᱟᱣ ᱢᱟ ᱦᱟᱹᱯᱤᱜ ᱮᱱ ᱛᱞᱟᱝ ᱟᱞᱟᱝ ᱢᱟ ᱱᱚᱜᱼᱱᱟ ᱮᱸ ᱥᱮᱸᱫᱽᱨᱟ ᱠᱟᱨᱠᱟ ᱠᱚ ᱤᱫᱤᱠᱟ ᱠᱟᱛᱮᱜ ᱦᱮᱸᱥᱮ ᱢᱟ ᱛᱟᱦᱞᱮ ᱟᱨ ᱦᱟᱱᱟᱝ ᱟᱨᱟᱢᱵᱚ ᱞᱟᱹᱜᱤᱫ ᱱᱚᱣᱟ ᱜᱮ ᱢᱩᱪᱟᱹᱫ ᱠᱟᱜ ᱜᱮᱞᱟᱝ ᱥᱮ ᱪᱮᱫ
ᱦᱮᱸ ᱦᱩᱸ ᱢᱟ ᱪᱮᱜ ᱮᱢ
ᱥᱮᱸᱫᱽᱨᱟ ᱢᱮᱱᱫᱟᱹᱧ ᱡᱳᱫᱤᱭᱳ ᱟᱞᱟᱝ ᱫᱚ ᱥᱮᱸᱫᱽᱨᱟ ᱠᱚ ᱵᱟᱞᱟᱝ ᱪᱟᱞᱟᱜ ᱜᱮᱭᱟ ᱛᱚ ᱮᱱᱛᱮ ᱨᱮᱦᱚᱸ ᱟᱸᱡᱚᱢ ᱥᱟᱰᱮ ᱪᱮᱫ ᱞᱮᱠᱟ ᱚᱠᱟᱞᱮᱠᱟᱞᱟᱝ ᱟᱸᱡᱚᱢ ᱠᱟᱫᱟ ᱜᱟᱞᱢᱟᱨᱟᱣ ᱨᱮ ᱵᱤᱱ ᱚᱠᱚᱭ ᱠᱚ ᱚᱠᱟᱞᱮᱠᱟ ᱠᱚ ᱜᱟᱞᱢᱟᱨᱟᱣ ᱠᱟᱫᱟ ᱡᱟ ᱡᱮᱢᱚᱱ ᱟᱫᱩ ᱛᱟᱠᱚᱣᱟᱜ ᱵᱤᱫᱟᱹᱞ ᱨᱮᱱᱟᱜ ᱠᱟᱛᱷᱟᱢ ᱞᱟᱹᱭ ᱠᱮᱫᱟ ᱤᱧᱦᱚᱸ ᱚᱝᱠᱟ ᱜᱤ ᱵᱟᱵᱟᱭ ᱪᱟᱞᱟᱣ ᱞᱮᱱᱟᱭ ᱛᱚᱠᱷᱚᱱ ᱤᱧ ᱩᱼᱩᱼᱩᱱ ᱨᱮᱱᱟᱜ ᱠᱟᱛᱷᱟᱧ ᱟᱸᱡᱚᱢ ᱞᱮᱫᱟ ᱟᱨᱚᱦᱚᱸ ᱢᱤᱫ ᱫᱷᱟᱣ ᱥᱟᱶᱦᱮᱫ ᱨᱮᱦᱚᱸ ᱯᱟᱲᱦᱟᱣ ᱦᱩᱭ ᱞᱮᱱᱟ ᱟᱹᱰᱤ ᱱᱟᱯᱟᱭ ᱱᱟ ᱤᱭᱟᱹ ᱨᱮᱱᱟᱜ ᱛᱟᱦᱮᱸ ᱠᱟᱱᱟ ᱟᱹᱰᱤ ᱱᱟᱯᱟᱭ ᱜᱮ ᱛᱟᱦᱮᱸ ᱠᱟᱱᱟ᱾ ᱚᱸ ᱰᱮ ᱵᱟᱠᱷᱮ ᱨᱲ ᱠᱩ ᱦᱮᱸᱜᱮ
ᱦᱮᱸ ᱩᱸ ᱟᱨ ᱦᱚᱸ ᱦᱮᱸᱥ ᱞᱟᱦᱟᱛ ᱛᱮᱵᱚᱱ ᱧᱮᱞ ᱠᱟᱫᱟ ᱢᱟᱱᱮ ᱞᱟᱹᱭᱟᱠᱚ ᱟᱹᱠᱤ ᱞᱟᱹᱭᱟᱠᱚ ᱡᱚᱠᱷᱚᱡ ᱢᱟᱱᱮ ᱢᱤᱜ ᱵᱟᱵᱟ ᱦᱚᱲ ᱥᱮ ᱢᱟᱱᱮ ᱡᱟᱦᱟᱸᱭ ᱜᱮ ᱟᱨᱠᱤ ᱟᱡᱚᱫᱤᱭᱟᱹ ᱵᱩᱨᱩ ᱥᱮᱸᱫᱽᱨᱟᱭ ᱪᱟᱞᱟᱜᱼᱟ ᱛᱟᱦᱞᱮ ᱩᱱᱤ ᱫᱚ ᱱᱚᱜᱼᱚ ᱱᱚᱝᱠᱟ ᱢᱟᱱᱮ ᱩᱱᱤ ᱜᱚᱜ ᱜᱚ ᱦᱚᱲᱟᱜ ᱛᱤ ᱨᱮᱱᱟᱜ ᱢᱮᱲᱦᱮᱫ ᱥᱟᱠᱟᱢ ᱠᱚ ᱵᱚᱡᱽ ᱢᱟᱱᱮ ᱤᱫᱤ ᱛᱟᱨᱟᱭᱟᱭ ᱟᱨᱠᱤ ᱟᱨ ᱱᱚᱝᱠᱟ ᱠᱟᱛᱮᱜ ᱮ ᱪᱟᱞᱟᱜ ᱛᱟᱦᱮᱸᱱᱟ ᱟᱫᱚ ᱡᱚᱫᱤ ᱵᱟᱧᱪᱟᱣ ᱠᱟᱛᱮᱜ ᱨᱩᱣᱟᱹᱲ ᱦᱤᱡᱩᱜ ᱠᱷᱟᱱ ᱫᱚ ᱛᱟᱦᱞᱮ ᱟᱨᱦᱚᱸ ᱢᱟᱱᱮ
ᱦᱚᱨᱚᱜ ᱨᱩᱣᱟᱹᱲᱟᱭᱟᱢ ᱨᱩ ᱦᱚᱨᱚᱜ ᱨᱩᱣᱟᱹᱲ
ᱦᱮᱸ
ᱟᱨᱚ ᱟᱨᱚ ᱤᱧᱦᱚᱧ ᱟᱸᱡᱚᱢ ᱟᱠᱟᱫᱟ ᱡᱮ ᱥᱟᱜ ᱪᱮᱫ ᱮᱢᱚᱝ ᱠᱟᱛᱮ ᱚᱱᱟ ᱠᱚ ᱫᱚᱨᱚᱢ ᱦᱚᱴᱚ ᱠᱟᱜ-ᱟ ᱚᱱᱟ ᱡᱩᱫᱤ ᱚ ᱫᱟᱜ ᱡᱚᱫᱤ ᱵᱩᱨ ᱵᱩᱰᱩᱡ ᱨᱟᱠᱟᱵ-ᱟ ᱛᱟᱦᱚᱞᱮ ᱥᱮ ᱥᱮᱸᱫᱽᱨᱟ ᱪᱟᱞᱟᱣ ᱟᱠᱟᱱ ᱫᱚ ᱱᱤᱭᱟᱹ ᱱᱤᱭᱟᱹ ᱠᱟᱹᱴᱤᱡ ᱡᱟᱜᱮ ᱢᱩᱡ ᱟᱲᱟᱜ ᱚᱥᱩᱵᱤᱫᱟ ᱦᱩᱭ ᱟᱠᱟᱱ ᱛᱟᱭᱟ ᱟᱭᱟᱜ ᱚᱱᱠᱟ ᱠᱚ ᱞᱟᱹᱭᱟ᱾
ᱦᱮᱸ ᱦᱮᱸ ᱟᱫᱚ ᱟᱞᱟᱝᱢᱟ ᱥᱮᱸᱫᱽᱨᱟ ᱠᱚᱫᱚ ᱵᱟᱞᱟᱝ ᱪᱟᱞᱟᱣ ᱠᱟᱱᱟ ᱠᱩᱲᱤ ᱦᱚᱲ ᱢᱟᱱᱮ ᱠᱩᱲᱤ ᱜᱤᱫᱽᱨᱟᱹ ᱠᱟᱱᱟ ᱞᱟᱝ ᱟᱨᱠᱤ ᱛᱟᱣ ᱢᱟᱱᱮ ᱡᱟᱦᱟᱸᱛᱤᱱᱟᱹᱜ ᱟᱸᱡᱚᱢ ᱠᱟᱛᱮᱜ ᱞᱟᱝ ᱥᱮᱬᱟ ᱟᱠᱟᱫᱟ᱾ ᱱᱚᱣᱟ ᱠᱚ ᱤᱧᱦᱚᱸ ᱟᱢ ᱟᱢ ᱦᱚᱸ ᱤᱧ ᱴᱷᱮᱱᱤᱧ ᱦᱟᱹᱴᱤᱧ ᱮᱫᱟ ᱟᱢᱦᱚᱸ ᱤᱧ ᱴᱷᱮᱱᱮᱢ ᱦᱟᱹᱴᱤᱧ ᱫᱟ ᱱᱚᱣᱟ ᱜᱮ ᱢᱤᱫᱴᱤᱡ ᱵᱷᱟᱜᱮ ᱵᱩᱡᱷᱟᱹᱜ-ᱟ ᱦᱮᱸ ᱥᱮ ᱡᱟᱦᱟᱸᱢ ᱟᱡᱚᱢ
ᱚᱱᱟᱴᱟᱜ ᱦᱮᱸ ᱟᱨ ᱱᱚᱝᱠᱟ ᱵᱟᱵᱩᱱ ᱜᱟᱞᱢᱟᱨᱟᱣ ᱪᱮ ᱵᱟᱵᱚᱱ ᱚᱱ ᱜᱟᱞᱢᱟᱨᱟᱣ ᱞᱮᱠᱷᱟ ᱱᱚᱣᱟ ᱫᱚ ᱟᱨᱚ ᱟᱵᱚ ᱵᱟᱵᱚᱱ ᱵᱩᱡ ᱫᱟᱲᱮᱭᱟᱜ-ᱟ ᱥᱮ ᱟᱢ ᱛᱤᱱᱟᱹᱜ ᱜᱟᱱᱮᱢ ᱟᱸᱡᱚᱢ ᱟᱠᱟᱫᱟ ᱤᱧ ᱛᱤᱱᱟᱹᱜ ᱜᱟᱱᱤᱧ ᱟᱸᱡᱚᱢ ᱟᱠᱟᱫᱟ ᱟᱫᱚ ᱚᱱᱟ ᱜᱮᱞᱟᱝ ᱞᱟᱹᱭ ᱡᱚᱱᱟᱜ-ᱟ ᱟᱢ ᱤᱧ ᱡᱟᱦᱟᱸ ᱵᱟᱹᱧ ᱟᱸᱡᱚᱢ ᱟᱠᱟᱫᱟ ᱚᱱᱟ ᱟᱢᱮᱢ ᱟᱸᱡᱚᱢᱟ ᱟᱢ ᱡᱟᱦᱟᱸ ᱵᱟᱢ ᱟᱸᱡᱚᱢ ᱠᱟᱫᱟ ᱚᱱᱠᱟ ᱤᱧ ᱡᱟᱦᱟᱸ ᱵᱟᱹᱧ ᱟᱸᱡᱚᱢ ᱠᱟᱫᱟ ᱚᱱᱟ ᱤᱧ ᱟᱸᱡᱚᱢᱟ
ᱦᱮᱸ ᱟᱫᱚ ᱟᱫᱚ ᱛᱤᱱᱟᱹᱜ ᱥᱟᱹᱨᱤᱭᱟ ᱥᱮ ᱚᱠᱚᱭ ᱟᱢᱟᱜ ᱫᱚ ᱮᱲᱮᱭᱟ ᱥᱮ ᱤᱧᱟᱹᱜ ᱫᱚ ᱥᱟᱹᱨᱤᱭᱟ ᱥᱮ ᱤᱧᱟᱹᱜ ᱫᱚ ᱮᱲᱮᱭᱟ ᱟᱢᱟᱜ ᱫᱚ ᱥᱟᱹᱨᱤ ᱜᱮ ᱱᱚᱣᱟ ᱠᱚᱦᱚᱸ ᱵᱩᱡᱷᱟᱹᱣ ᱧᱟᱢᱚᱜᱼᱟ ᱟᱨᱠᱤ ᱥᱮ ᱟᱭᱢᱟ ᱞᱮᱠᱟᱱᱟᱜ ᱡᱤᱱᱤᱥ ᱢᱮᱱᱟᱜᱼᱟ ᱡᱟᱦᱟᱸ ᱫᱚ ᱢᱟᱱᱮ ᱮᱻ ᱦᱮᱸ ᱟᱢᱮᱢ ᱞᱟᱹᱭ ᱠᱮᱫ ᱞᱮᱠᱟ ᱟᱨᱠᱤ ᱵᱟᱝ ᱟᱸᱡᱚᱢ ᱦᱳᱭ ᱟᱠᱟᱱᱟ ᱚᱱᱟ ᱦᱚᱸ ᱟᱢ ᱧᱮᱞᱛᱮ ᱥᱮ ᱤᱧ ᱧᱮᱞᱛᱮ ᱟᱢ ᱦᱚᱢ ᱥᱮᱬᱟᱭᱟ ᱟᱨᱠᱤ ᱚᱱᱮ ᱚᱱᱠᱟᱱᱟᱜ ᱢᱤᱫᱴᱟᱝ ᱦᱮ ᱫᱤᱥ ᱦᱩᱫᱤᱥ ᱪᱟᱞ ᱞᱮᱠᱟᱱᱟᱜ ᱜᱮ ᱟᱨᱠᱤ ᱱᱚᱣᱟ ᱠᱚᱦᱚᱸ ᱠᱟᱱᱟ
ᱦᱳᱭ
ᱦᱮᱸ
ᱛᱚ ᱚᱱᱟ ᱠᱚᱜᱤᱧ ᱟᱸᱡᱚᱢ ᱞᱮᱫᱟ ᱦᱮ ᱞᱟᱹᱭ ᱢᱮ
ᱟᱨᱦᱚᱸ ᱡᱟᱦᱟᱸ ᱢᱮᱱᱟᱜ ᱛᱟᱵᱚᱱ ᱟᱵᱚᱣᱟᱜ ᱫᱷᱚᱨᱚᱢ ᱵᱚᱸᱜᱟᱲ ᱡᱟᱦᱟ ᱡᱟᱦᱟᱸ ᱠᱚ ᱞᱟᱹᱭ ᱜᱚᱨᱚᱢ ᱴᱷᱟᱶ ᱡᱟᱦᱟᱸ ᱠᱚ ᱞᱟᱹᱭ ᱚᱱᱟ ᱫᱚ ᱦᱳᱭᱳᱜ ᱠᱟᱱᱟ ᱞᱩᱜᱩ ᱵᱩᱨᱩ ᱜᱷᱟᱱᱴᱟ ᱵᱟᱲᱮ ᱟᱨ ᱱᱚᱣᱟ ᱤᱫᱤ ᱠᱟᱛᱮᱜ ᱛᱚ ᱢᱟᱱᱮ ᱡᱟᱦᱟᱸᱱᱟᱜ ᱮᱢ ᱵᱟᱲᱟᱭᱟ ᱥᱮ ᱵᱟᱢ ᱵᱟᱲᱟᱭᱟ
ᱟᱹᱰᱤ ᱢᱟᱝ ᱞᱤᱧ ᱪᱟᱞᱟᱣ ᱞᱮᱱᱟ᱾ ᱢᱚᱱᱮ ᱦᱚᱭ ᱤᱧ ᱵᱟᱝ ᱫᱩᱧ ᱞᱟᱹᱭᱟᱢ ᱛᱚᱠᱷᱚᱱ ᱫᱚ ᱮᱭᱟᱭ ᱪᱟᱱᱟᱪ ᱤᱨᱟᱹᱞ ᱪᱟᱱᱟᱪ ᱠᱚᱨᱮᱧ ᱚᱞᱚᱜ ᱠᱟᱱ ᱛᱟᱸᱦᱮᱱᱟ ᱛᱚᱠᱷᱚᱱ ᱤᱧ ᱪᱟᱞᱟᱣ ᱞᱮᱱᱟ ᱚᱜ ᱵᱟᱹᱱᱩᱜ ᱠᱟᱜ ᱛᱤᱧᱟᱹ ᱟᱨ ᱩᱱᱟᱹᱜ ᱜᱟᱱ ᱫᱚ ᱦᱟᱸᱜ ᱩᱱᱟᱹᱜ ᱜᱟᱱ ᱫᱚ ᱤᱧᱦᱚᱸ ᱵᱟᱹᱧ ᱥᱟᱵ ᱨᱟᱠᱟᱵ ᱟᱠᱟᱱᱟ ᱟᱫᱚ ᱚᱸᱰᱮ ᱠᱟᱹᱴᱤᱡ ᱦᱩᱰᱤᱧ ᱧᱚᱜ ᱨᱮᱜᱮ ᱪᱟᱞᱟᱣ ᱦᱩᱭ ᱞᱮᱱᱟ ᱛᱚ᱾ ᱟᱫᱚ ᱩᱱᱟᱹᱜ ᱜᱟᱱ ᱫᱚᱦᱟᱜ ᱵᱟᱹᱧ ᱞᱟᱹᱭ ᱫᱟᱲᱮᱭᱟᱢᱟ ᱛᱚ ᱠᱟᱹᱴᱤᱡ ᱚᱸᱰᱮᱱᱟᱜ ᱧᱮᱞ ᱡᱟᱦᱟᱸ ᱴᱷᱟᱶ ᱠᱩᱧ ᱧᱮᱞ ᱠᱟᱫᱟ ᱚᱱᱟ ᱠᱚᱫᱚᱧ ᱞᱟᱹᱭ ᱫᱟᱲᱮᱭᱟᱢᱟ
ᱦᱮᱸ ᱦᱮᱸ ᱢᱟ ᱚᱱᱟ ᱠᱚᱜᱮ ᱛᱟᱦᱚᱞᱮ ᱞᱟᱹᱭ ᱢᱮ ᱢᱟ
ᱚ ᱚᱸᱰᱮ ᱫᱚ ᱚᱱᱟ ᱨᱩᱢ ᱵᱷᱤᱛᱤᱨ ᱨᱮᱠᱚ ᱵᱚᱸᱜᱟᱭᱟ ᱟᱨ ᱚᱸᱰᱮ ᱢᱤᱫᱴᱟᱝ ᱱᱟᱭ ᱠᱮ ᱵᱟᱵᱟ ᱵᱚᱸᱜᱟ ᱵᱩᱨᱩ ᱠᱚ ᱛᱟᱦᱮᱱ ᱟᱹᱰᱤ ᱚᱠᱚᱡ ᱡᱟᱭᱜᱟ ᱨᱮ ᱵᱚᱸᱜᱟ ᱵᱩᱨᱩ ᱠᱚ ᱦᱩᱭᱩᱜ-ᱟ ᱟᱨ ᱚᱱᱟ ᱢᱤᱫᱴᱟᱝ ᱢᱟᱱᱮ ᱫᱚᱞᱮ ᱵᱚᱞᱮᱢ ᱪᱟᱞᱟᱜᱼᱟ ᱚᱱᱟ ᱥᱟᱺᱜᱤᱧ ᱜᱮ ᱨᱮᱦᱚᱸ ᱚᱱᱟ ᱢᱟᱱᱮ ᱮᱱᱛᱮ ᱨᱮᱦᱚᱸ ᱡᱟᱦᱟᱸ ᱚᱱᱟ ᱞᱟᱛᱟᱨ ᱠᱷᱚᱱᱮᱢ ᱪᱟᱞᱟᱜ ᱟᱥᱮ ᱵᱩᱨᱩ ᱫᱚ ᱠᱟᱹᱴᱤᱡ ᱩᱴᱷᱟᱹᱱ ᱧᱚᱜ ᱜᱮᱭᱟ ᱩᱥᱩᱞ ᱧᱚᱜ ᱜᱮᱭᱟ ᱟᱫᱚ ᱛᱟᱹᱣ ᱦᱚᱸ ᱦᱚᱸᱜᱼᱚᱭ ᱛᱮᱠᱚ ᱪᱟᱞᱟᱜᱼᱟ ᱦᱚᱲ ᱮᱠᱫᱚᱢ ᱵᱩᱲᱦᱤ ᱦᱟᱲᱟᱢ ᱦᱚᱭ ᱠᱟᱹᱴᱤᱡ ᱜᱤᱫᱽᱨᱟᱹ ᱡᱚᱛᱚ ᱦᱚᱲ ᱜᱮ ᱡᱟᱦᱟᱸᱭ ᱱᱤᱭᱚᱢ ᱫᱷᱚᱨᱚᱢ ᱠᱟᱛᱮᱢ ᱪᱟᱞᱟᱜᱼᱟ ᱩᱱᱤ ᱫᱚ ᱛᱟᱲᱟᱢ ᱛᱮ ᱛᱷᱟᱠᱟ ᱦᱚᱸ ᱵᱟᱢ ᱵᱩᱡᱟ ᱞᱟᱸᱜᱟ ᱦᱚᱸ ᱵᱟᱢ ᱵᱩᱡᱟᱹᱣᱟ ᱚᱱᱟ ᱢᱤᱫᱴᱮᱱ ᱵᱷᱟᱹᱜᱤᱧ ᱵᱩᱡᱷᱟᱹᱣ ᱠᱮᱜᱼᱟ ᱚᱸᱰᱮᱱᱟᱜ ᱥᱮᱱ ᱠᱟᱛᱮ ᱟᱨᱚ ᱪᱟᱞᱟᱣ ᱨᱮ ᱛᱮᱫ ᱟᱨᱚ ᱵᱮᱥᱤ ᱩᱱ ᱥᱚᱢᱚᱭ ᱫᱚ ᱩᱱᱟᱹᱜ ᱦᱩᱫᱤᱥ ᱠᱟᱛᱮᱜ ᱫᱚ ᱵᱟᱵᱚᱱ ᱪᱟᱞᱟᱣ ᱠᱟᱱᱟ ᱥᱮ ᱡᱩᱫᱤ ᱵᱮᱲᱟ ᱨᱮ ᱟᱫᱚ ᱵᱟᱝ ᱪᱟᱞᱟᱣ ᱦᱩᱭ ᱠᱟᱱᱟ ᱛᱚ ᱟᱹᱰᱤ ᱱᱟᱯᱟᱭ ᱜᱮᱭᱟ ᱛᱟᱯᱚᱨᱮ ᱟᱹᱰᱤ ᱥᱟᱺᱜᱤᱧ ᱛᱟᱲᱟᱢ ᱫᱚ ᱟᱨ ᱚᱸᱰᱮ ᱡᱟᱦᱟᱸ ᱵᱚᱸᱜᱟ ᱵᱩᱨᱩ ᱴᱷᱟᱶ ᱴᱷᱮᱡ ᱥᱮ ᱚᱸᱰᱮ ᱢᱮᱱᱟᱜᱼᱟ ᱡᱷᱟ ᱡᱷᱟᱨᱱᱟ ᱞᱮᱠᱟ ᱢᱮᱱᱟᱜᱼᱟ ᱚᱸᱰᱮ ᱫᱚ ᱞᱟᱹᱭ ᱞᱟᱹᱭᱟᱠᱚ ᱮᱠᱫᱚᱢ ᱦᱮᱡ ᱟᱠᱟᱱᱟ ᱵᱚᱸᱜᱟ ᱪᱟᱣᱞᱮ ᱛᱮ ᱢᱮᱱᱟᱢ ᱛᱤᱱᱟᱜ ᱫᱟᱠᱟ ᱠᱚ ᱜᱤᱰᱤ ᱠᱟᱫᱟ ᱟᱢ ᱢᱮᱱᱟ ᱪᱮᱫᱟᱜ ᱵᱟᱹᱲᱤᱡ ᱟᱹᱰᱤ ᱵᱷᱟᱹᱜᱤ ᱜᱮᱭᱟ ᱟᱨ ᱟᱹᱰᱤ ᱢᱟᱱᱮ ᱚᱸᱰᱮ ᱫᱚ ᱮᱠᱷᱮᱱ ᱵᱚᱸᱜᱟ ᱪᱟᱣᱞᱮ ᱠᱚᱠᱚ ᱜᱤᱰᱤ ᱟᱠᱟᱫᱟ ᱤᱧ ᱦᱚᱸ ᱯᱳᱭᱞᱳ ᱯᱨᱚᱛᱷᱚᱢ ᱫᱩᱧ ᱢᱚᱱᱮ ᱞᱮᱜᱼᱟ ᱪᱮᱞᱮ ᱱᱚᱣᱟ ᱫᱚ ᱤᱭᱟᱹ ᱦᱚᱸᱠᱚ ᱟᱹᱨᱩᱵᱚᱜ ᱜᱮᱭᱟ ᱠᱤᱱᱛᱩ ᱛᱟᱭᱚᱢ ᱛᱤᱧ ᱵᱩᱡᱽ ᱠᱮᱭᱟ ᱵᱟᱝ ᱚᱱᱟ ᱫᱚ ᱡᱟᱸᱜᱟ ᱵᱟᱠᱚ ᱟᱹᱨᱩᱵᱚᱜ ᱜᱮᱭᱟ ᱚᱱᱟ ᱴᱷᱟᱣ ᱟᱨ ᱚᱸᱰᱮ ᱮᱛᱚ ᱱᱟᱯᱟᱭ ᱵᱩᱡᱷᱟᱹᱜᱼᱟ ᱡᱮ ᱮᱢᱚᱱ ᱫᱷᱤᱨᱤ ᱛᱚ ᱠᱟᱹᱴᱤᱡ ᱠᱟᱹᱴᱤᱡ ᱫᱷᱤᱨᱤ ᱰᱸᱰᱷᱚᱨ ᱢᱮᱱᱟᱜᱼᱟ ᱠᱤᱱᱛᱩ ᱡᱚᱛᱚ ᱨᱮᱜᱮ ᱦᱚᱲᱮᱢ ᱵᱚᱞᱚ ᱫᱟᱲᱮᱭᱟᱜᱼᱟ ᱠᱟᱹᱴᱤᱡ ᱦᱚᱭᱛᱚ ᱠᱟᱹᱡ ᱵᱚᱛᱚᱨ ᱵᱩᱡᱷᱟᱹᱜᱼᱟ ᱵᱚᱛᱚᱨ ᱨᱮᱱᱟᱜ ᱪᱮᱫ ᱦᱚᱸ ᱵᱟᱝ ᱠᱟᱱᱟ ᱚᱸᱰᱮ ᱮᱛᱚ ᱢᱚᱸᱡᱽ ᱫᱷᱤᱨᱤ ᱚᱱᱟ ᱚᱱᱮ ᱡᱮᱠᱚ ᱥᱤᱨᱤᱧ ᱠᱟᱫᱟ ᱮᱠᱫᱚᱢ ᱫᱚᱢᱮ ᱜᱮ ᱚᱸᱰᱮ ᱠᱚᱪᱟ ᱜᱮᱭᱟ ᱱᱚᱣᱟ ᱡᱚᱛᱚ ᱦᱚᱲ ᱫᱚᱢᱮ ᱠᱚ ᱟᱹᱜᱩᱭᱟ ᱟᱨ ᱟᱹᱰᱤ ᱱᱟᱯᱟᱭ ᱵᱩᱡᱷᱟᱹᱜᱼᱟ ᱟᱨᱚ ᱥᱟᱹᱨᱤ ᱥᱮ ᱱᱟᱥᱮ ᱤᱧ ᱫᱚ ᱛᱚᱠᱷᱚᱱ ᱫᱚ ᱟᱞᱮ ᱫᱚ ᱦᱟᱥᱟ ᱫᱚ ᱵᱟᱞᱮ ᱟᱹᱜᱩ ᱞᱮᱫᱟ ᱠᱤᱱᱛᱩ ᱚᱸᱰᱮᱱᱟᱜ ᱦᱟᱥᱟ ᱠᱚ ᱞᱟᱹᱭᱟ ᱟᱹᱜᱩᱭᱟ ᱠᱚ ᱜᱚᱲᱟ ᱨᱮ ᱡᱩᱫᱤ ᱦᱟᱥᱟᱢ ᱫᱚᱦᱚᱭᱟ ᱛᱟᱦᱞᱮ ᱠᱟᱹᱴᱤᱡ ᱡᱤᱱᱤᱥ ᱠᱚ ᱡᱟᱥ ᱛᱤᱜᱼᱟ ᱟᱨ ᱚᱲᱟᱜ ᱨᱮ ᱡᱩᱫᱤ ᱦᱟᱥᱟᱢ ᱫᱚᱦᱚᱭᱟ ᱚᱸᱰᱮᱱᱟᱜ ᱚᱲᱟᱜ ᱥᱟᱱᱛᱤ ᱞᱟᱹᱭᱟ ᱤᱧ ᱦᱚᱸ ᱩᱱᱟᱹᱜ ᱜᱟᱱ ᱩᱱᱟᱹᱜ ᱴᱟ ᱫᱚ ᱵᱟᱹᱧ ᱵᱟᱲᱟᱭᱟ ᱦᱟᱥᱟ ᱠᱚᱦᱚᱸ ᱟᱹᱜᱩ ᱵᱟᱲᱟ ᱫᱚ ᱵᱟᱝ ᱦᱩᱭ ᱞᱮᱱᱟ ᱱᱚᱜᱼᱚᱭ ᱛᱮ ᱞᱟᱲᱟᱭᱟᱹᱧ ᱧᱟᱢᱮᱱᱟ ᱞᱟᱦᱟ ᱛᱮᱫᱚ ᱵᱟᱝ ᱟᱨ ᱜᱚᱴᱟ ᱵᱩᱨᱩ ᱜᱮᱠᱚ ᱯᱩᱡᱟᱹ ᱤᱫᱤᱭᱟ ᱵᱟᱠᱩ ᱫᱮᱡ ᱫᱟᱲᱮᱭᱟᱜᱼᱟ ᱩᱱᱠᱩ ᱞᱟᱛᱟᱨ ᱨᱮᱠᱚ ᱛᱮᱦᱮᱸ ᱞᱟᱛᱟᱨ ᱨᱮᱠᱚ ᱯᱩᱡᱟᱹᱭᱟ ᱵᱟᱲᱟᱭᱟ ᱠᱚ ᱤᱭᱟᱹ ᱴᱷᱮᱡ ᱜᱮ ᱢᱤᱫᱴᱮᱱ ᱟᱹᱰᱤ ᱪᱚᱴ ᱠᱷᱚᱡ ᱫᱟᱜ ᱡᱚᱨᱚᱜᱼᱟ ᱮᱛᱚ ᱢᱚᱸᱡᱽ ᱚᱸᱰᱮᱱᱟᱜ ᱡᱟᱭᱜᱟ ᱠᱚ ᱠᱟᱹᱢᱤᱭᱟ ᱟᱨ ᱩᱱᱟᱹᱜ ᱜᱟᱱ ᱫᱚ ᱟᱞᱮ ᱫᱚ ᱵᱟᱞᱮ ᱫᱟᱲᱟ ᱞᱮᱫᱟ ᱤᱭᱟᱹ ᱢᱤᱫ ᱫᱤᱱ ᱞᱮ ᱪᱟᱞᱟᱣ ᱞᱮᱱᱟ ᱛᱚ ᱚᱸᱰᱮ ᱛᱮᱦᱮᱸ ᱛᱮᱦᱮᱸ ᱞᱮᱱᱠᱷᱟᱡ ᱵᱷᱟᱹᱜᱤᱜᱼᱟ ᱟᱨ ᱞᱟᱛᱟᱨ ᱨᱮᱦᱚᱸ ᱟᱹᱰᱤ ᱯᱟᱛᱟ ᱦᱩᱭᱩᱜ ᱫᱚᱢᱮ ᱱᱟ ᱫᱚᱢᱮ ᱟᱵᱚᱣᱟᱜ ᱩᱸᱜ ᱢᱟᱱᱮ ᱞᱟᱭ ᱞᱟᱠᱪᱟ ᱟᱨ ᱡᱤᱱᱤᱥ ᱠᱚᱠᱚ ᱟᱹᱜᱩᱭᱟ ᱯᱩᱛᱷᱤ ᱯᱚᱛᱚᱵ ᱮᱸᱜ ᱜᱮ ᱫᱟᱜ ᱠᱚ ᱟᱵᱚᱣᱟᱜ ᱢᱟᱱᱮ ᱟᱨᱚ ᱥᱟᱯᱟᱵ ᱠᱚᱦᱚᱸ ᱛᱟᱦᱮᱱ ᱜᱮᱭᱟ ᱚᱸᱰᱮ ᱫᱚ ᱟᱠᱚ ᱦᱚᱸ ᱤᱱᱟᱹᱜᱮ ᱧᱮᱞ ᱵᱟᱲᱟ ᱦᱩᱭ ᱞᱮᱱᱟ ᱟᱫᱚ ᱫᱚᱢᱮ ᱡᱟᱹᱥᱛᱤ ᱫᱚ ᱵᱟᱹᱧ ᱧᱮᱞ ᱞᱮᱜᱼᱟ
ᱦᱮᱸ ᱟᱫᱚ ᱤᱧ ᱫᱚ ᱦᱟᱸᱜ ᱠᱷᱟᱱᱤᱧ ᱟᱸᱡᱚᱢ ᱵᱟᱲᱟ ᱟᱠᱟᱫᱟ ᱟᱨᱠᱤ ᱤᱧᱦᱚᱸ ᱦᱟᱸᱜ ᱚᱱᱟ ᱤᱫᱤᱠᱟ ᱠᱟᱛᱮᱫ ᱫᱚ ᱩᱱᱟᱹᱜ ᱤᱭᱟᱹ ᱫᱚ ᱵᱟᱹᱱᱩᱜ ᱛᱤᱧᱟᱹ ᱢᱮᱱ ᱟᱠᱚ ᱵᱟᱝᱢᱟ ᱚᱸᱰᱮ ᱫᱚ ᱢᱟᱱᱮ ᱮᱭᱟᱭ ᱵᱩᱨᱩ ᱯᱟᱨᱚᱢ ᱠᱟᱛᱮᱜ ᱢᱟᱱᱮ ᱚᱱᱮ ᱚᱱᱠᱟ ᱟᱨᱠᱤ ᱪᱟᱞᱟᱜ ᱦᱩᱭᱩᱜ-ᱟ ᱵᱩᱨᱩ ᱠᱚ ᱢᱮᱱᱟᱜ-ᱟ ᱚᱱᱟ ᱠᱚ ᱯᱟᱨᱚᱢ ᱠᱟᱛᱮᱜ ᱚᱸᱰᱮ ᱡᱟᱦᱟᱸᱨᱮ ᱵᱚᱸᱜᱟ ᱵᱩᱨᱩᱳ ᱦᱩᱭᱩᱜ-ᱟ ᱚᱸᱰᱮ ᱦᱟᱜ ᱵᱚᱱ ᱥᱮᱴᱮᱨᱚᱜ-ᱟ ᱟᱨ ᱚᱸᱰᱮ ᱫᱚᱠᱚ ᱢᱮᱱᱟ ᱥᱤᱢ ᱫᱩᱣᱟᱹᱨ ᱵᱟᱭ ᱫᱩᱣᱟᱹᱨ ᱦᱚᱜ-ᱚᱭ ᱚᱱᱟ ᱠᱚ ᱢᱮᱱᱟᱜ-ᱟ ᱟᱨᱠᱤ ᱟᱫᱚ ᱦᱩᱻ ᱪᱮᱫ ᱦᱚ
ᱦᱮᱸ ᱦᱳᱭ ᱚᱱᱟ ᱜᱮᱛᱤᱧ ᱞᱟᱹᱭᱟᱜ ᱢᱮᱭᱟ ᱚᱱᱟ ᱡᱟᱦᱟᱸ ᱛᱤᱱ ᱵᱷᱚᱨ ᱵᱟᱭ ᱫᱩ ᱵᱟᱠᱚ ᱞᱟᱹᱭᱟ ᱟᱨ ᱚᱸᱰᱮ ᱜᱮ ᱮᱠᱫᱚᱢ ᱯᱩᱨᱟᱹ ᱫᱷᱤᱨᱤ ᱛᱮ ᱯᱮᱨᱮᱡ ᱜᱚᱴᱟ ᱜᱮ ᱦᱩᱰᱤᱧ ᱦᱩᱰᱤᱧ ᱦᱩᱰᱤᱧ ᱦᱩᱰᱤᱧ ᱛᱷᱟᱠ ᱢᱮᱱᱟᱜ-ᱟ ᱚᱸᱰᱮ ᱛᱮᱜᱮ ᱯᱩᱡᱟᱹ ᱠᱚ ᱵᱚᱞᱚᱱᱟ ᱚᱱᱟ ᱚᱱᱟ ᱵᱷᱤᱛᱤᱨ ᱨᱮ ᱟᱹᱰᱤ ᱜᱮᱧ ᱧᱮᱞ ᱠᱮᱫᱟ ᱫᱷᱩᱯ ᱠᱚ ᱡᱮᱨᱮᱫᱟ ᱵᱚᱸᱜᱟ ᱵᱩᱨᱩᱭᱟᱠᱚ ᱟᱨ ᱜᱚᱴᱟᱜ ᱜᱮ ᱟᱲᱟᱜ ᱨᱮ ᱞᱟᱹᱜᱽ ᱚᱸᱰᱮ ᱮᱱᱛᱮ
ᱦᱮᱸ ᱦᱮᱸ ᱦᱮᱸ ᱚᱝᱠᱟᱜᱮ ᱧᱮᱞ ᱟᱠᱚ ᱢᱟᱱᱮ ᱚᱝᱠᱟᱜᱮ ᱤᱭᱟᱹ ᱢᱟᱱᱮ ᱵᱟᱝ ᱧᱮᱞ ᱦᱩᱭ ᱠᱟᱱᱟ ᱛᱚ ᱟᱨ ᱱᱚᱣᱟ ᱤᱭᱟ ᱛᱮᱦᱚᱸ ᱜᱟᱞᱢᱟᱨᱟᱣ ᱠᱚᱦᱚᱸ ᱩᱱᱟᱹᱜ ᱵᱟᱝ ᱟᱸᱡᱚᱢ ᱟᱠᱟᱱᱟ ᱢᱮᱱᱟᱠᱚ ᱟᱵᱚᱣᱟᱜ ᱫᱷᱚᱨᱚᱢ ᱩᱱᱟᱹᱜ ᱤᱭᱟᱹᱜ ᱠᱟᱱᱟ ᱟᱨᱠᱤ ᱚᱱᱠᱟ ᱞᱮᱠᱟ ᱜᱮ ᱠᱤ ᱟᱹᱰᱤ ᱟᱭᱢᱟ ᱱᱟᱝᱜᱮ ᱢᱟᱱᱮ ᱱᱟᱜᱟᱢ ᱥᱮ ᱡᱟᱦᱟᱸ ᱠᱤ ᱟᱵᱚᱨᱮᱱ ᱤᱭᱟᱹ ᱠᱚ ᱛᱟᱦᱮᱸ ᱠᱟᱱᱟ ᱫᱮᱵ ᱫᱮᱵᱟᱟᱞᱳ ᱠᱚ ᱛᱟᱦᱮᱸ ᱠᱟᱱᱟ ᱡᱷᱚᱛᱚ ᱦᱚᱲ ᱩᱱᱠᱩ ᱫᱚ ᱚᱸᱰᱮ ᱠᱷᱚᱡᱜᱤ ᱟᱨᱠᱤ ᱧᱟᱢᱚᱜ-ᱟ ᱟᱭᱢᱟ ᱞᱮᱠᱟᱱᱟᱜ ᱯᱟᱸᱡᱟ ᱯᱟᱸᱡᱟ ᱠᱚ ᱢᱮᱱᱟᱜ-ᱟ ᱞᱟᱹᱭ ᱟᱠᱚ ᱚᱰᱮ ᱟᱫᱚ ᱦᱟᱜ ᱧᱮᱞ ᱪᱮᱫ ᱮᱢ ᱢᱮᱱ ᱫᱟ
ᱛᱚ ᱤᱧ ᱦᱚᱸ ᱵᱟᱹᱧ ᱫᱟᱫᱟ ᱢᱟᱱᱮ ᱛᱟᱨᱯᱚᱨᱮ ᱥᱟᱨᱟ ᱫᱤᱱ ᱜᱮ ᱛᱟᱦᱮᱸᱭ ᱟᱠᱟᱱᱟ ᱛᱟᱨᱯᱚᱨᱮ ᱧᱤᱫᱟᱹ ᱦᱮᱡ ᱧᱤᱫᱟᱹ ᱫᱚ ᱟᱫᱚ ᱞᱮ ᱨᱩᱣᱟᱹᱲ ᱮᱱᱟ ᱚᱱᱮ
ᱦᱮᱸ
ᱵᱟᱨᱚ ᱵᱟᱡᱮ ᱪᱮᱫᱟᱜ ᱟᱫᱚ ᱤᱱᱟᱹᱜ ᱜᱟᱱ ᱫᱚ ᱵᱟᱝ ᱞᱟᱹᱞᱮᱱᱟ ᱚᱠᱟ ᱠᱚ ᱟᱫᱚ ᱩᱱᱟᱹᱜ ᱵᱟᱪᱤᱠ ᱠᱟᱛᱮᱜ ᱵᱟᱝ ᱦᱩᱭ ᱧᱮᱞ ᱦᱩᱭ ᱞᱮᱱᱟ ᱚᱱᱮ ᱞᱟᱹᱭ ᱟᱠᱚ ᱞᱩᱜᱩᱵᱩᱨᱩ ᱜᱷᱟᱱᱴᱟ ᱵᱟᱲᱮ ᱡᱚᱨᱚ ᱵᱟᱲᱮ ᱚᱠᱟ ᱠᱚᱨᱮ ᱚᱱᱟ ᱠᱚ ᱢᱮᱱᱟᱜ ᱜᱮᱭᱟ ᱛᱚ ᱦᱮᱸ ᱦᱟᱱᱮ ᱤᱭᱟᱹ ᱪᱮᱫ ᱠᱮᱱᱮᱞ ᱥᱮ ᱪᱮᱫ ᱠᱚᱠᱚ ᱞᱟᱹᱭ ᱜᱮᱭᱟ ᱤᱧᱦᱚᱸ ᱩᱱᱟᱹᱜ ᱜᱟᱱ ᱫᱚ ᱵᱟᱹᱧ ᱵᱟᱲᱟᱭᱟ ᱩᱱᱟᱹᱜ ᱜᱟᱱ ᱫᱚ ᱤᱧ ᱦᱚᱸ ᱵᱟᱹᱧ ᱧᱮᱞ ᱞᱮᱫᱟ ᱟᱫᱚ ᱵᱟᱪᱤᱠ ᱠᱟᱛᱮᱫ ᱫᱚ ᱵᱟᱹᱧ ᱧᱮᱞ ᱞᱮᱫᱟ ᱤᱧ ᱫᱚ ᱠᱟᱛᱮ ᱫᱚ ᱧᱮᱞ ᱵᱟᱝ ᱦᱩᱭ ᱞᱮᱱᱟ
ᱦᱮᱸ ᱟᱹᱰᱤ ᱟᱭᱢᱟ ᱚᱱᱠᱟᱱᱟᱜ ᱴᱷᱟᱶ ᱠᱚ ᱢᱮᱱᱟᱜ ᱛᱟᱵᱚᱱᱟ ᱡᱟᱦᱟᱸ ᱠᱚᱨᱮ ᱫᱚ ᱟᱵᱚ ᱣᱟᱜ ᱢᱟᱱᱮ ᱫᱷᱚᱨᱚᱢ ᱜᱟᱲ ᱢᱮᱱ ᱛᱮᱦᱚᱸ ᱠᱚ ᱪᱤᱱᱦᱟᱹᱣᱟ ᱥᱮ ᱱᱚᱝᱠᱟᱱᱟᱜ ᱟᱨᱠᱤ ᱠᱟᱱᱟ ᱟᱫᱚ ᱱᱚᱣᱟ ᱠᱚᱦᱚᱸ ᱧᱮᱞ ᱧᱮᱞ ᱞᱟᱹᱠᱛᱤ ᱠᱟᱱ ᱛᱟᱵᱚᱱᱟ ᱟᱫᱚ ᱤᱧᱦᱚᱸ ᱵᱟᱹᱧ ᱧᱮᱞ ᱟᱠᱟᱫᱟ ᱱᱟᱦᱟᱸᱜ ᱟᱫᱚ ᱦᱟᱸᱜ ᱧᱮᱞ ᱞᱟᱹᱧ ᱦᱟᱸᱜ ᱪᱟᱞᱟᱣ ᱦᱚᱸ ᱵᱟᱝ ᱦᱩᱭ ᱟᱠᱟᱱᱟ ᱟᱨ ᱠᱟᱹᱴᱤᱡ ᱨᱮ ᱪᱟᱞᱟᱣ ᱠᱟᱛᱮᱫ ᱫᱚ ᱧᱮᱞ ᱟᱹᱵᱚᱱ ᱡᱮ ᱮᱠᱷᱟᱱ ᱟᱹᱰᱤ ᱟᱭᱢᱟᱜᱮ ᱡᱤᱱᱤᱥ ᱢᱟᱱᱮ ᱩᱭᱦᱟᱹᱨ ᱵᱟᱝ ᱛᱟᱦᱮᱱ ᱛᱟᱵᱚᱱᱟ ᱟᱨᱠᱤ ᱦᱟᱨᱟ ᱠᱟᱛᱮ ᱪᱟᱞᱟᱣ ᱞᱮᱱᱠᱷᱟᱱ ᱡᱚᱛᱚ ᱠᱤᱪᱷᱩ ᱟᱵᱚ ᱯᱟᱸᱡᱟ ᱯᱟᱸᱡᱟ ᱛᱮᱵᱩᱱ ᱧᱮᱞᱟ ᱱᱚᱶᱟ ᱫᱚ ᱱᱚᱶᱟ ᱠᱚ ᱞᱟᱹᱭᱟ ᱥᱮ ᱱᱚᱶᱟ ᱫᱚ ᱱᱚᱝᱠᱟ ᱚᱱᱟ ᱠᱚ ᱧᱮᱞ ᱥᱮᱬᱟ ᱠᱟᱜ-ᱟ ᱵᱚᱱ ᱟᱨᱠᱤ ᱟᱫᱚ
ᱚᱱᱟᱜᱮ ᱟᱠᱷᱟᱱ ᱪᱟᱞᱟᱜ ᱦᱩᱭᱩᱜ-ᱟ ᱪᱮᱫ ᱮᱢ ᱢᱮᱱᱫᱟ? ᱨᱚᱲ ᱫᱚ ᱵᱟᱝ ᱴᱷᱟᱹᱣᱠᱟᱹ ᱧᱚᱜ ᱵᱟᱝ ᱟᱸᱡᱚᱢᱚᱜ ᱠᱟᱱ ᱛᱟᱢᱟ ᱛᱚ ᱪᱮᱜ ᱮᱢ ᱞᱟᱹᱭᱮᱫᱟ ᱯᱩᱥᱴᱟᱹᱣ ᱥᱟᱺᱦᱤᱡ ᱤᱧ ᱦᱟᱸᱜ ᱟᱢᱟᱜ ᱟᱲᱟᱝ ᱠᱚ ᱵᱟᱹᱧ ᱟᱸᱡᱚᱢ ᱫᱟᱲᱮᱭᱟᱜ ᱠᱟᱱᱟ᱾ ᱟᱫᱚ ᱤᱧ ᱜᱮ ᱦᱟᱸᱜ ᱤᱧ ᱞᱟᱹᱭᱮᱫ ᱛᱟᱞᱟᱝᱟ ᱪᱮᱫ ᱠᱚ ᱞᱟᱹᱭᱟ ᱟᱹᱰᱤ ᱟᱭᱢᱟ ᱞᱮᱠᱟ ᱧᱮᱧᱮᱞ ᱡᱟᱭᱜᱟ ᱠᱚ ᱢᱮᱱᱟᱜ-ᱟ ᱡᱟᱦᱟᱸ ᱠᱚᱨᱮ ᱫᱚ ᱟᱵᱩᱣᱟᱜ ᱱᱟᱜᱟᱢ᱾ ᱥᱟᱶ ᱡᱚᱲᱟᱣ ᱢᱮᱱᱟᱜ ᱟᱨᱠᱤ ᱚᱱᱠᱟᱱᱟᱜ ᱡᱟᱭᱜᱟ ᱠᱚ ᱟᱵᱚ ᱥᱮ ᱪᱟᱞᱟᱣ ᱞᱟᱹᱠᱛᱤ ᱠᱟᱱ ᱛᱟᱵᱚᱱᱟ ᱟᱨ ᱚᱸᱰᱮ ᱠᱷᱚᱱᱟᱜ ᱱᱟᱜᱟᱢ ᱠᱚ ᱛᱩᱞᱟᱹᱣ ᱛᱩᱢᱟᱹᱞ ᱟᱹᱜᱩ ᱠᱟᱛᱮᱜ ᱟᱵᱚ ᱡᱚᱛᱚ ᱦᱚᱲ ᱥᱟᱢᱟᱝ ᱨᱮ ᱯᱟᱥᱱᱟᱣ ᱫᱚᱨᱠᱟᱨ ᱠᱟᱱ ᱛᱟᱵᱚᱱᱟ ᱟᱫᱚ ᱢᱤᱫ ᱴᱟᱝ ᱵᱟᱨᱭᱟ ᱡᱟᱦᱟᱸ ᱢᱮᱱᱟᱜ-ᱟ ᱟᱨᱠᱤ ᱚᱱᱟ ᱠᱚᱫᱚ ᱧᱮᱞᱟ ᱵᱚᱱ ᱱᱟᱜᱟᱢ ᱡᱟᱭᱜᱟ ᱟᱫ ᱪᱟᱵᱟᱜ ᱠᱟᱱᱟ ᱟᱨᱠᱤ ᱵᱟᱝ ᱠᱚ ᱢᱮᱫ ᱞᱩᱛᱩᱨᱟᱜ ᱠᱟᱱᱟ ᱪᱮ ᱟᱵᱚᱣᱟᱜ ᱫᱷᱚᱨᱚᱢ ᱨᱮᱱᱟᱜ ᱟᱹᱰᱤ ᱟᱭᱢᱟ ᱚᱱ ᱠᱟᱱᱟᱜ ᱡᱟᱭᱜᱟ